ᱡᱚᱦᱟᱨ᱾
ᱡᱚᱦᱟᱨ ᱡᱚᱦᱟᱨ ᱜᱚᱢᱠᱮ, ᱥᱟᱹᱜᱩᱱ ᱧᱤᱫᱟᱹ ᱾
ᱮᱠᱫᱚᱢ ᱥᱟᱹᱜᱩᱱ ᱧᱤᱫᱟᱹ ᱜᱚᱢᱠᱮ‌ ᱾
ᱦᱳᱭ᱾
ᱟᱨ ᱜᱚᱝᱠᱮ ᱪᱮᱫ ᱞᱮᱠᱟ ᱢᱮᱱᱟᱜ ᱵᱤᱱᱟ?
ᱦᱳᱭ ᱱᱤᱛᱚᱜ ᱫᱚ ᱦᱟᱜ ᱱᱟᱯᱟᱭ ᱜᱮ ᱢᱮᱱᱟᱜ ᱟᱠᱟᱫ ᱞᱤᱧᱟᱹ ᱟᱨ ᱚᱲᱟᱜ ᱱᱟᱯᱟᱭ ᱜᱮ ᱥᱟᱱᱟᱢ ᱠᱚᱜᱮ, ᱟᱫᱚ ᱦᱟᱸᱜ ᱟᱵᱮᱱ ᱜᱮ ᱚᱠᱟ ᱞᱮᱠᱟ ᱱᱟᱯᱟᱭ ᱵᱟᱲᱟ ᱥᱮ
ᱟᱞᱤᱮ ᱦᱚᱸ ᱜᱚᱝᱠᱮ ᱪᱟᱸᱫ ᱵᱚᱸᱜᱟ ᱫᱟᱭᱟ ᱫᱩᱞᱟᱹᱲ ᱛᱮ ᱱᱤᱛᱚᱜ ᱫᱚ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ ᱦᱟᱜ ᱾
ᱟᱪᱪᱷᱟ, ᱟᱪᱪᱷᱟ᱾
ᱟᱨ ᱚᱲᱟᱜ ᱜᱷᱟᱨᱚᱸᱡᱽ ᱠᱚᱨᱮᱱ ᱟᱭᱳ ᱵᱟᱵᱟ ᱛᱟᱠᱚ ᱦᱚᱸ ᱟᱹᱰᱤ ᱱᱤᱛᱚᱜ ᱫᱚ ᱟᱹᱰᱤ ᱨᱤᱞᱟᱹ ᱢᱟᱞᱟ ᱜᱮ ᱢᱮᱱᱟᱜ ᱦᱟᱛᱟᱲ ᱠᱟᱜ ᱠᱚᱣᱟ᱾ ᱡᱮᱢᱚᱱ ᱪᱟᱸᱫᱚ ᱵᱚᱸᱜᱟ ᱴᱷᱮᱱ ᱱᱚᱣᱟ ᱜᱮᱞᱤᱧ ᱱᱮᱦᱚᱨᱚᱜᱼᱟ ᱡᱮ ᱫᱤᱱ ᱜᱮ ᱱᱚᱝᱠᱟ ᱜᱮ ᱱᱤᱨᱚᱲ ᱱᱤᱨᱚᱲ ᱜᱮᱞᱮ ᱛᱟᱦᱮᱱ ᱠᱚᱜ ᱢᱟ ᱵᱟᱲᱮ
ᱟᱪᱪᱷᱟ ᱟᱪᱪᱷᱟ, ᱦᱳᱭ ᱦᱳᱭ, ᱟᱫᱚ ᱚᱱᱟ ᱢᱟ ᱪᱟᱸᱫᱚ ᱵᱚᱸᱜᱟ ᱴᱷᱮᱱ ᱥᱮ ᱥᱤᱨᱡᱚᱱᱤᱭᱟᱹ ᱴᱷᱮᱱ ᱦᱟᱸᱜ ᱡᱚᱛᱚ ᱦᱚᱲ ᱜᱮᱵᱚᱱ ᱠᱷᱚᱡᱟ ᱡᱮ ᱱᱟᱭ ᱛᱮ ᱱᱟᱯᱟᱭ ᱛᱮᱵᱚᱱ ᱛᱟᱦᱮᱱ ᱢᱟ᱾ ᱜᱷᱟᱨᱚᱸᱡᱽ ᱨᱮ ᱦᱮᱸ ᱵᱟᱝ?
ᱦᱳᱭ, ᱦᱳᱭ, ᱜᱚᱝᱠᱮ᱾
ᱵᱮᱵᱟᱹᱲᱤᱡ ᱥᱮ ᱟᱡᱟᱨ ᱵᱮᱢᱟᱨ ᱠᱚ ᱟᱞᱚ ᱦᱳᱭᱳᱜ ᱛᱟᱵᱚᱱ ᱢᱟ, ᱟᱵᱚᱣᱟᱜ ᱦᱚᱲᱢᱚ ᱡᱤᱣᱤ ᱨᱮ
ᱦᱳᱭ ᱦᱳᱭ, ᱦᱮᱸ᱾
ᱟᱫᱚ ᱦᱟᱸᱜ ᱜᱚᱝᱠᱮ ᱞᱟᱹᱭ ᱮᱜ ᱟᱹᱞᱤᱧ, ᱱᱚᱜᱼᱚᱭ ᱡᱮ ᱦᱟᱸᱜ ᱟᱵᱚ ᱥᱤᱫᱩ ᱠᱟᱹᱱᱦᱩ ᱛᱟᱹᱠᱤᱱ ᱚᱱᱟ ᱩᱭᱦᱟᱹᱨ ᱛᱮ, ᱡᱟᱦᱟᱸ ᱠᱤᱪᱷᱩ ᱫᱤᱱ ᱢᱟᱲᱟᱝ ᱦᱟᱸᱜ ᱦᱩᱞ ᱢᱟᱦᱟ ᱵᱚᱱ ᱢᱟᱱᱟᱣ ᱵᱟᱛᱟᱣ ᱠᱮᱫᱟ ᱛᱚ ᱱᱚᱜᱼᱚᱭ ᱱᱩᱭ ᱱᱩᱠᱤᱱ ᱥᱤᱫᱩ ᱠᱟᱹᱱᱦᱩᱣᱟᱜ ᱩᱭᱦᱟᱹᱨ ᱛᱮ, ᱟᱨᱦᱚᱸ ᱚᱱᱠᱟᱱ ᱠᱷᱮᱨᱣᱟᱞ ᱦᱚᱯᱚᱱ ᱠᱚ ᱥᱮ ᱵᱤᱨ-ᱵᱟᱹᱱᱴᱟᱹ ᱠᱚ, ᱵᱤᱨᱥᱟ ᱢᱩᱱᱰᱟ, ᱯᱷᱩᱞᱳ-ᱡᱷᱟᱱᱚ ᱠᱚ, ᱱᱩᱠᱩ ᱠᱚ ᱠᱚ ᱛᱟᱦᱮᱸ ᱠᱟᱱ ᱫᱚ᱾ ᱱᱩᱠᱩ ᱢᱤᱫ ᱠᱟᱛᱮ, ᱪᱮᱫᱟᱜ ᱱᱩᱠᱩ ᱤᱝᱨᱮᱡ ᱠᱚ ᱵᱤᱨᱩᱫ ᱨᱮ ᱞᱟᱹᱲᱦᱟᱹᱭ ᱠᱚ ᱮᱛᱚᱦᱚᱵ ᱞᱮᱫᱟ? ᱪᱮᱫ ᱠᱷᱟᱹᱛᱤᱨ ᱛᱮ ᱱᱚᱣᱟ ᱤᱫᱤ ᱠᱟᱛᱮᱫ ᱡᱩᱫᱤ ᱟᱵᱮᱱᱟᱜ ᱵᱟᱲᱟᱭ ᱢᱮᱱᱟᱜ ᱛᱟᱵᱮᱱ ᱠᱷᱟᱱ ᱫᱚ ᱵᱮᱱ ᱞᱟᱹᱭ ᱥᱚᱫᱚᱨ ᱟᱹᱞᱤᱧ ᱠᱮᱭᱟ᱾ ᱱᱟᱯᱟᱭ ᱠᱚᱜᱼᱟ, ᱟᱨ ᱪᱮᱫ?
ᱦᱮᱸ ᱜᱚᱝᱠᱮ, ᱟᱹᱞᱤᱧ ᱦᱚᱸ ᱵᱟᱲᱟᱭ ᱫᱚ ᱱᱟᱥᱮ ᱱᱟᱥᱮ ᱜᱮᱞᱤᱧ ᱵᱟᱲᱟᱭᱟ᱾ ᱚᱱᱟ ᱠᱷᱟᱹᱴᱚ ᱢᱟᱪᱷᱟ ᱛᱮ, ᱟᱞᱤᱧ ᱜᱮᱞᱤᱧ ᱞᱟᱹᱭ ᱟᱵᱮᱱ ᱠᱟᱱᱟ ᱦᱳᱭ ᱥᱮ?
ᱦᱳᱭ, ᱦᱳᱭ᱾
ᱢᱟᱦᱟᱸ ᱨᱮ, ᱵᱷᱩᱞ ᱮᱢᱟᱱ ᱠᱚᱨᱮ ᱛᱟᱹᱞᱤᱧ ᱠᱷᱟᱱ, ᱤᱠᱟᱹ ᱠᱟᱞᱤᱧ ᱵᱤᱱ ᱦᱳᱭ ᱥᱮ᱾
ᱦᱳᱭ ᱦᱳᱭ ᱦᱳᱭ᱾
ᱟᱹᱞᱤᱧ ᱫᱚ ᱱᱚᱝᱠᱟᱞᱤᱧ ᱵᱟᱲᱟᱭᱟ ᱜᱚᱢᱠᱮ, ᱡᱮ ᱤᱝᱨᱮᱡ ᱠᱚ ᱱᱚᱰᱮ ᱦᱮᱡ ᱠᱟᱛᱮ ᱵᱟᱝᱢᱟ ᱟᱵᱚ ᱥᱟᱱᱛᱟᱲ ᱦᱚᱯᱚᱱ, ᱥᱮ ᱱᱚᱣᱟ ᱡᱟᱦᱟᱸ ᱵᱷᱟᱨᱚᱛ ᱫᱤᱥᱚᱢ ᱨᱮᱱ ᱮᱸ ᱟᱵᱚ ᱡᱚᱛᱚ ᱥᱮᱜ, ᱢᱟᱱᱮ ᱡᱷᱚᱛᱚ ᱟᱵᱚ ᱠᱷᱮᱨᱣᱟᱞ ᱦᱚᱯᱚᱱ ᱦᱳᱭ ᱥᱮ᱾
ᱦᱚᱭ ᱦᱚᱭ᱾
ᱢᱟᱱᱮ ᱩᱱᱠᱩ ᱱᱚᱰᱮ ᱦᱮᱡ ᱠᱟᱛᱮᱜ ᱢᱟᱱᱮ ᱟᱵᱚ ᱢᱟᱱᱮ ᱟᱹᱰᱤ ᱟᱱᱟᱴ ᱨᱮᱠᱚ ᱧᱩᱨᱩ ᱞᱮᱜ ᱵᱚᱱᱟ᱾ ᱡᱟᱦᱟᱸᱱᱟᱜ ᱟᱹᱰᱤ ᱡᱩᱨᱟ ᱜᱚᱞᱟ ᱠᱟᱹᱢᱤ ᱞᱮᱠᱟ ᱵᱚ ᱢᱟᱱᱮ ᱠᱷᱟᱴᱟᱣᱮᱜ ᱵᱚᱱ ᱛᱟᱦᱮᱸᱜ ᱠᱚ ᱦᱳᱭ ᱥᱮ, ᱠᱟᱹᱢᱤ ᱦᱚᱪᱚᱭᱮᱜ ᱵᱚᱱ ᱛᱟᱦᱮᱸᱜ ᱠᱚ, ᱡᱚᱢ ᱵᱟᱠᱚ ᱮᱢᱟᱵᱚᱱ ᱠᱟᱱ ᱛᱟᱦᱮᱸᱱ᱾ ᱥᱮ ᱟᱨᱚ ᱟᱹᱰᱤ ᱟᱭ ᱟᱭᱢᱟ ᱟᱭᱢᱟ ᱟᱱᱟᱴ ᱟᱱᱟᱴ ᱨᱮᱵᱚᱱ ᱧᱩᱨᱩ ᱠᱟᱱ ᱛᱟᱦᱮᱸᱱ, ᱥᱮ ᱟᱱᱟᱴᱨᱮ ᱟᱵᱚᱭ ᱦᱟᱹ ᱵᱤᱨ-ᱵᱟᱱᱴᱟ ᱩᱝᱠᱩ ᱟᱹᱰᱤ ᱟᱱᱟᱢ ᱨᱮᱠᱚ ᱧᱩᱨᱩᱣ ᱟᱠᱟᱱ ᱛᱟᱦᱮᱸᱫ᱾
ᱟᱫᱚ ᱟᱹᱞᱤᱧ ᱞᱤᱧ ᱢᱚᱱᱮᱭᱟ, ᱱᱚᱝᱠᱟ ᱞᱮᱠᱟ ᱡᱮ ᱩᱝᱠᱩ ᱦᱟᱸᱜ ᱚᱱᱟ ᱥᱤᱧᱚᱛ ᱫᱤᱥᱚᱢ ᱨᱮ, ᱩᱱ ᱥᱩᱢᱚᱭ ᱡᱟᱦᱟᱸ ᱤᱝᱨᱮᱡ ᱠᱚ ᱟᱵᱚ ᱮᱸ ᱪᱮᱛᱟᱱ ᱨᱮᱠᱚ ᱞᱟᱹᱲᱦᱟᱹᱭᱮᱫ ᱛᱟᱦᱮᱸᱱ ᱫᱚ, ᱩᱱᱠᱩ ᱫᱚ ᱦᱟᱸᱜ ᱱᱚᱝᱠᱟ ᱞᱮᱠᱟ ᱠᱟᱜ ᱟᱵᱚ ᱪᱮᱛᱟᱱ ᱨᱮ ᱥᱮ ᱮᱸ ᱥᱟᱱᱛᱟᱲ ᱦᱚᱯᱚᱱ ᱪᱮᱛᱟᱱ ᱨᱮ ᱦᱟᱸᱜ ᱠᱚ ᱟᱹᱰᱤ ᱞᱮᱠᱟᱱ ᱱᱟᱦᱟᱸᱪᱟᱨ ᱠᱚ ᱪᱟᱞᱟᱣᱮᱜ ᱛᱟᱦᱮᱸᱱᱟ, ᱟᱵᱚᱣᱟᱜ ᱡᱟᱦᱟᱸ ᱱᱚᱣᱟ ᱚᱛ ᱦᱟᱥᱟ, ᱚᱲᱟᱜ ᱫᱩᱣᱟᱹᱨ ᱡᱚᱛᱚ ᱠᱚ ᱮᱸ ᱨᱮᱡ ᱦᱟᱛᱟᱣᱮᱫ ᱛᱟᱦᱮᱸᱱᱟ᱾ ᱥᱮ ᱚᱱᱠᱟ ᱵᱟᱹᱲᱛᱤ ᱠᱷᱟᱡᱱᱟ ᱠᱚ ᱮᱢ ᱦᱚᱪᱚᱭᱮᱫ ᱠᱚ ᱛᱟᱦᱮᱸᱱᱟ᱾ ᱟᱨ ᱟᱹᱰᱤ ᱞᱮᱠᱟᱱ ᱱᱟᱦᱟᱪᱟᱨ ᱠᱚ ᱫᱚᱢᱮ ᱠᱚ ᱪᱟᱞᱟᱣᱮᱫ ᱛᱟᱦᱮᱸᱱᱟ᱾ ᱟᱫᱚ ᱚᱱᱠᱟᱱ ᱚᱠᱛᱚ ᱨᱮ, ᱱᱩᱝᱠᱤᱱ ᱡᱟᱦᱟᱸᱭ ᱥᱤᱫᱩ ᱟᱨ ᱠᱟᱹᱱᱩ, ᱛᱟᱹᱠᱤᱱ ᱫᱚ ᱟᱴᱷᱨᱚᱥᱚ ᱯᱚᱧᱪᱟᱱᱱᱚ ᱥᱟᱹᱦᱤᱛ ᱨᱮ ᱛᱤᱨᱤᱥᱟ ᱡᱩᱱ ᱦᱤᱞᱳᱜ ᱚᱱᱟ ᱵᱷᱚᱜᱽᱱᱟᱰᱤ ᱟᱛᱩ ᱨᱮ
ᱦᱳᱭ ᱦᱳᱭ᱾
ᱟᱠᱷᱲᱟ ᱠᱤᱱ ᱦᱚᱦᱚ ᱞᱮᱫᱟ ᱥᱮᱠᱤᱱ ᱵᱮᱨᱮᱫ
ᱚᱱᱮ ᱢᱟᱱᱮ ᱱᱚᱰᱮᱮ ᱜᱟᱞᱚᱪ ᱟᱠᱷᱲᱟ ᱦᱮᱸᱵᱟᱝ?
ᱦᱮᱸ ᱜᱟᱞᱚᱪ ᱟᱠᱷᱲᱟ ᱟᱫᱚ ᱚᱸᱰᱮ ᱦᱮᱸ ᱩᱱᱠᱤᱱ ᱠᱤᱱ ᱞᱟᱹᱭ ᱥᱚᱫᱚᱨ ᱡᱮ ᱟᱵᱚ ᱪᱮᱛᱟᱱ ᱨᱮ ᱱᱩᱜᱼᱩ ᱱᱩᱠᱩ ᱤᱝᱨᱮᱡᱽ ᱠᱚ ᱮᱸ ᱱᱚᱝᱠᱟ ᱞᱮᱠᱟ ᱱᱩᱱᱟᱹᱜ ᱱᱟᱦᱟᱪᱟᱨ ᱠᱚ ᱪᱟᱞᱟᱣᱮᱫ ᱫᱚ ᱱᱚᱜᱼᱱᱟ ᱫᱚ ᱟᱵᱚ ᱵᱟᱵᱚᱱ ᱥᱟᱦᱟᱣ ᱵᱟᱛᱟᱣᱟ ᱟᱵᱚ ᱦᱚᱸ ᱩᱱᱠᱩ ᱵᱤᱨᱩᱫᱽ ᱨᱮ ᱛᱤᱸᱜᱩᱱ ᱦᱩᱭᱩᱜ ᱛᱟᱵᱚᱱᱟ ᱥᱮ ᱩᱱᱠᱩ ᱵᱤᱨᱫ ᱨᱮᱵᱚᱱ ᱮᱸᱫ ᱞᱟᱹᱲᱦᱟᱹᱭᱟ᱾ ᱛᱤᱱ ᱫᱤᱱ ᱟᱫᱚ ᱩᱱᱠᱩ ᱴᱷᱮᱱ ᱦᱚᱸ ᱟᱵᱚ ᱵᱚᱱ ᱨᱚᱰᱚᱡ ᱠᱚᱪᱞᱚᱱ ᱦᱚᱪᱚᱜᱼᱟ ᱥᱮ ᱟᱵᱚᱣᱟᱜ ᱚᱛ ᱦᱟᱥᱟ ᱵᱚᱱ ᱨᱮᱡ ᱦᱚᱪᱚᱜᱼᱟ? ᱱᱟᱦᱟᱪᱟᱨ ᱦᱚᱪᱚᱜᱼᱟ, ᱟᱫᱚ ᱱᱚᱜᱼ ᱱᱚᱝᱠᱟ ᱩᱱᱠᱤᱱ ᱥᱤᱫᱩ ᱠᱟᱹᱱᱩ ᱛᱟᱹᱠᱤᱱᱟᱜ ᱟᱹᱭᱩᱨ ᱛᱮ, ᱡᱟᱦᱟᱸ ᱛᱤᱱᱟᱹᱜ ᱠᱷᱮᱨᱣᱟᱞ ᱦᱚᱯᱚᱱ ᱠᱚ ᱥᱟᱱᱛᱟᱲ ᱦᱚᱯᱚᱱ ᱠᱚ ᱛᱟᱦᱮᱸ ᱠᱟᱱ ᱫᱚ ᱟᱫᱚ ᱩᱱᱠᱩ ᱡᱷᱚᱛᱚ ᱥᱟᱱᱟᱢ ᱠᱚ ᱡᱩᱢᱤᱫ ᱮᱱᱟ᱾ ᱛᱟᱦᱚᱞᱮ ᱡᱩᱢᱤᱫ ᱠᱟᱛᱮᱫ
ᱩᱱᱠᱩ ᱫᱚ ᱦᱟᱸᱜ ᱟᱸᱜᱼᱥᱟᱨ, ᱛᱟᱣᱟᱨᱤ ᱠᱟᱹᱯᱤ ᱥᱟᱱᱟᱢ ᱞᱮᱠᱟᱱᱟᱜ ᱥᱟᱯᱟᱵ ᱠᱚ ᱥᱟᱵ ᱠᱮᱫᱟ, ᱟᱨ ᱩᱱᱠᱩ ᱵᱤᱨᱩᱫᱽ ᱨᱮ ᱞᱟᱹᱲᱦᱟᱹᱭ ᱠᱚ ᱮᱜ ᱮᱛᱚᱦᱚᱵ ᱠᱮᱫᱟ ᱾
ᱦᱚᱭ ᱦᱚᱭ ᱜᱚᱝᱠᱮ ᱾
ᱦᱮᱸ ᱟᱫᱚ ᱞᱟᱹᱲᱦᱟᱭ ᱠᱚ ᱮᱛᱚᱦᱚᱵ ᱠᱮᱫ ᱠᱷᱟᱱ ᱫᱚ ᱚᱱᱠᱟ ᱟᱭᱢᱟ ᱠᱷᱮᱣᱟᱞ ᱦᱚᱯᱚᱱ ᱠᱚᱜᱮ ᱦᱟᱸᱜᱼᱼ ᱟᱨ ᱱᱚᱣᱟ ᱡᱤᱣᱤ ᱥᱮ ᱢᱟᱭᱟᱢᱼᱼ ᱞᱤᱸᱜᱤ ᱞᱮᱱ ᱛᱟᱠᱚᱣᱟ, ᱡᱤᱣᱤ ᱠᱚ ᱟᱞᱟᱭ ᱞᱮᱫᱟ ᱾
ᱦᱮᱸᱼᱵᱟᱝᱠᱷᱟᱱ
ᱟᱫᱚ ᱚᱱᱠᱟ ᱞᱮᱠᱟᱛᱮ ᱱᱩᱭ ᱡᱟᱦᱟᱸᱭᱼᱼ
ᱟ
ᱮᱻ
ᱡᱟᱦᱟᱭ ᱦᱚᱭ ᱦᱚᱭ ᱠᱟᱹᱱᱩ ᱠᱤᱱᱼᱼ
ᱦᱚᱭ ᱠᱟᱹᱱᱩ ᱠᱟᱹᱱᱩ ᱾
ᱦᱚᱭ ᱾
ᱟᱫᱚ ᱛᱟᱦᱚᱞᱮ ᱩᱱᱤ ᱫᱚ ᱦᱟᱸᱜ ᱮᱻ ᱯᱷᱟᱹᱥᱤ ᱢᱟᱲᱟᱝ ᱫᱚ ᱚᱱᱮ ᱚᱱᱠᱟ ᱫᱚᱢᱮ ᱠᱚ ᱟᱠᱚᱣᱟᱜ ᱤᱧᱟᱜ ᱡᱟᱦᱟᱸ ᱤᱝᱨᱮᱡᱽ ᱠᱚᱣᱟᱜ ᱪᱟᱵᱩᱠ ᱛᱟᱦᱮᱸ ᱠᱟᱱ ᱛᱟᱠᱚᱣᱟ ᱚᱱᱟ ᱡᱟᱹᱵᱩᱠ ᱛᱮ ᱦᱟᱸᱜ ᱫᱚᱢᱮ ᱠᱚ ᱫᱟᱞ ᱵᱟᱲᱟ ᱠᱮᱫᱮᱭᱟ ᱦᱚᱲᱢᱚ ᱠᱚᱨᱮᱫ ᱾ ᱜᱚᱴᱟ ᱜᱮ ᱫᱟᱞ ᱫᱟᱞ ᱛᱮ ᱢᱟᱭᱟᱢ ᱠᱚ ᱡᱚᱨᱚᱭᱮᱫ ᱛᱟᱭᱟ, ᱫᱚᱢᱮ ᱠᱚ ᱦᱟᱨᱠᱮᱛ ᱥᱟᱥᱮᱛ ᱠᱮᱫᱮᱭᱟ ᱾ ᱵᱷᱟᱡᱟ ᱠᱮᱫᱮᱭᱟ ᱠᱚ ᱫᱟᱞ ᱠᱮᱫᱮᱭᱟ ᱠᱚ ᱛᱚᱞ ᱠᱮᱫᱮᱭᱟ ᱠᱚ, ᱟᱨ ᱩᱱᱠᱩ ᱨᱮᱱ ᱫᱚ ᱦᱟᱸᱜ ᱤᱝᱨᱮᱡᱽ ᱠᱚᱨᱮᱱ ᱫᱚ ᱦᱟᱸᱜ ᱩᱱᱠᱩᱼᱼ ᱦᱟᱸ ᱥᱟᱫᱚᱢ ᱠᱚ ᱛᱟᱦᱮᱱ ᱠᱟᱱ ᱛᱟᱦᱮᱱᱟ ᱛᱚ ᱾ ᱟᱫᱚ ᱥᱟᱦᱮᱵ ᱥᱟᱫᱚᱢ ᱠᱚ ᱛᱟᱦᱮᱱ ᱠᱟᱱ ᱛᱟᱦᱮᱱ ᱠᱷᱟᱱ ᱫᱚ ᱩᱱᱠᱩ ᱫᱚ ᱚᱱᱟᱜᱼᱼ ᱛᱟᱦᱚᱞᱮ ᱚᱱᱟ ᱥᱟᱫᱚᱢᱟᱜ ᱪᱩᱯᱤ ᱨᱮᱠᱚ ᱛᱚᱞ ᱠᱮᱫᱮᱭᱟᱼᱼ ᱟᱫᱚ ᱛᱚᱞ ᱠᱟᱛᱮᱫᱼᱼ ᱚᱱᱮ ᱚᱱᱠᱟ ᱩᱱᱤᱫᱚ ᱦᱟᱜ ᱜᱚᱴᱟ ᱵᱩᱨᱩ ᱯᱟᱠᱟᱲᱮ ᱜᱟᱰᱟ ᱢᱩᱰᱩᱼᱼ ᱦᱟᱸᱰᱮ ᱱᱟᱰᱮ ᱜᱚᱴᱟ ᱠᱚ ᱟᱥᱮᱱ ᱠᱮᱫᱮᱭᱟ ᱢᱟᱱᱮ ᱨᱟᱫᱲᱟᱣᱼᱼ ᱤᱫᱤ ᱠᱮᱫᱮᱭᱟ ᱠᱚ ᱟᱨ ᱪᱮᱫ ᱾
ᱟᱪᱪᱷᱟ ᱟᱪᱪᱷᱟ ᱜᱚᱝᱠᱮ ᱾
ᱟᱫᱚ ᱚᱱᱠᱟ ᱚᱱᱠᱟᱛᱮ ᱜᱚᱴᱟ ᱦᱚᱲᱢᱚ ᱡᱤᱣᱤ ᱦᱚᱲᱢᱚ ᱠᱚᱠᱚ ᱟᱸᱻ ᱯᱚᱴᱟᱜ ᱮᱱ ᱛᱟᱭᱟ ᱾ ᱟᱨ ᱡᱟᱹᱥᱛᱤ ᱚᱱᱠᱟ ᱢᱟᱭᱟᱝ ᱠᱚ ᱡᱚᱨᱚᱭᱮᱱ ᱛᱟᱭᱟ ᱟᱨ ᱛᱟᱦᱚᱞᱮ ᱩᱱᱤ ᱫᱚ ᱦᱟᱸᱜᱼᱼ ᱤᱱᱟᱹ ᱛᱟᱭᱚᱢ ᱟᱫᱚ ᱩᱱᱤ ᱫᱚ ᱚᱱᱟ ᱢᱤᱫ ᱴᱟᱝᱼᱼ ᱵᱟᱲᱮ ᱫᱟᱨᱮ ᱨᱮᱠᱚ ᱯᱟᱹᱥᱤ ᱠᱮᱫᱮᱭᱟ ᱦᱟᱸᱜ ᱾
ᱦᱚᱭ ᱦᱚᱭ ᱾
ᱟᱫᱚ ᱯᱷᱟᱥᱤ ᱠᱮᱫᱮᱭᱟ ᱠᱚ ᱤᱱᱟᱹ ᱛᱟᱭᱚᱢ ᱩᱱᱤ ᱫᱚ ᱦᱟᱸᱜᱼᱼ ᱯᱷᱟᱥᱤᱭᱮᱱ ᱠᱷᱟᱱ ᱜᱚᱡ ᱮᱱᱟᱭ, ᱛᱟᱨᱯᱚᱨ ᱚᱱᱮ ᱚᱱᱠᱟᱼᱼ ᱤᱱᱟᱹ ᱛᱟᱭᱚᱢ ᱟᱨᱦᱚᱸ ᱚᱱᱠᱟ ᱜᱮ ᱡᱳᱨᱫᱟᱨ ᱞᱟᱹᱲᱦᱟᱹᱭ ᱫᱚ ᱠᱚ ᱪᱟᱞᱟᱣ ᱤᱫᱤᱭᱮᱱ ᱜᱮᱭᱟ ᱾ ᱟᱫᱚ ᱞᱟᱹᱲᱦᱟᱹᱭ ᱦᱩᱭ ᱮᱱ ᱠᱷᱟᱱ ᱫᱚᱼᱼ ᱤᱱᱟᱹ ᱚᱠᱛᱚ ᱫᱚ, ᱫᱚ ᱦᱟᱸᱜ ᱞᱟᱹᱲᱦᱟᱹᱭ ᱞᱟᱹᱲᱦᱟᱹᱭ ᱛᱮ ᱮᱱ ᱦᱤᱞᱳᱜ ᱫᱚ ᱦᱟᱸᱜᱼᱼ ᱤᱸᱝᱨᱮᱡᱽ ᱠᱚ ᱵᱤᱨᱩᱫ ᱨᱮ ᱞᱟᱹᱲᱦᱟᱹᱭ ᱠᱟᱛᱮᱫᱼᱼ ᱟᱵᱚᱣᱟᱜ ᱱᱚᱣᱟ ᱥᱤᱧᱚᱛ ᱫᱤᱥᱚᱢ ᱫᱚ ᱯᱷᱩᱨᱜᱟᱹᱞᱚᱜ ᱠᱟᱱ ᱛᱟᱵᱚᱱᱟ ᱟᱨ ᱪᱮᱫ ᱾
ᱟᱪᱪᱷᱟ ᱟᱪᱪᱷᱟ ᱜᱚᱝᱠᱮ ᱟᱪᱪᱷᱟ ᱾
ᱦ
ᱟᱨ ᱜᱚᱢᱠᱮ ᱱᱚᱜᱼᱚ ᱱᱚᱣᱟ ᱡᱟᱦᱟᱸᱼᱼ ᱛᱤᱱᱟᱹᱜ ᱥᱟᱞ ᱠᱚᱨᱮ ᱟᱵᱚᱣᱟᱜ ᱱᱚᱣᱟ ᱞᱟᱹᱲᱦᱟᱹᱭ ᱮᱦᱚᱵ ᱞᱮᱱᱟ ᱛᱤᱱᱟᱹᱜ ᱥᱟᱞᱨᱮ ᱢᱩᱪᱟᱹᱜ ᱠᱟᱱᱟ ᱾ ᱛᱤᱱᱟᱹᱜ ᱥᱟᱞ ᱨᱮ ᱱᱚᱣᱟ ᱟᱵᱚ ᱥᱤᱧᱚᱛ ᱫᱤᱥᱚᱢ ᱥᱮ ᱵᱷᱟᱨᱚᱛ ᱫᱤᱥᱚᱢ ᱥᱟᱹᱫᱷᱤᱱ ᱠᱟᱱᱟ ᱜᱚᱢᱠᱮ ᱟᱹᱞᱤᱧ ᱢᱟ ᱠᱟᱹᱴᱤᱡ ᱞᱟᱹᱭᱟᱹᱧ ᱠᱷᱟᱱ ᱟᱹᱰᱤ ᱜᱮ ᱱᱟᱯᱟᱭᱚᱜᱼᱟ᱾
ᱟᱹᱞᱤᱧ ᱦᱟᱸᱜ ᱱᱤᱭᱟᱹ ᱚᱠᱛᱚ ᱫᱚ ᱦᱟᱸᱜ ᱚᱱᱟ ᱫᱚ ᱵᱟᱹᱞᱤᱧ ᱮᱸ ᱫᱤᱥᱟᱹᱭᱮᱫᱟ ᱟᱨ ᱪᱮᱫ ᱛᱤᱱᱟᱹᱜ ᱥᱟᱞ ᱨᱮ ᱱᱟᱜ ᱞᱟᱹᱲᱦᱟᱹᱭ ᱠᱚ ᱮᱛᱚᱦᱚᱵ ᱞᱮᱱᱟ ᱾
ᱦᱳᱭ-ᱦᱳᱭ
ᱦᱚᱸ ᱟᱫᱚ ᱦᱟᱸᱜ ᱮᱸ ᱵᱟᱹᱞᱤᱧ ᱞᱟᱹᱭ ᱥᱚᱫᱚᱨ ᱫᱟᱲᱮᱭᱟᱵᱮᱱ ᱠᱟᱱᱟ᱾
ᱟᱪᱪᱷᱟ-ᱟᱪᱪᱷᱟ ᱜᱚᱝᱠᱮ ᱦᱮᱸ ᱴᱷᱤᱠ ᱜᱮᱭᱟ ᱜᱚᱝᱠᱮ ᱚᱥᱩᱵᱤᱫᱷᱟ ᱵᱟᱹᱱᱩᱜ ᱟᱠᱟᱫᱟ᱾
ᱦᱳᱭ ᱦᱳᱭ
ᱟᱨ ᱜᱚᱝᱠᱮ ᱟᱨ ᱢᱤᱫᱴᱮᱱ ᱮᱸ ᱵᱟᱲᱟᱭ ᱥᱟᱱᱟᱭᱮᱫ ᱞᱤᱧᱟ ᱡᱮ ᱠᱚᱵᱤ ᱜᱩᱨᱩ ᱨᱚᱵᱤᱱᱫᱨᱚᱱᱟᱛᱷ ᱴᱷᱟᱹᱠᱩᱨ
ᱦᱳᱭ
ᱟᱪᱪᱷᱟ ᱩᱱᱤᱭᱟᱜ ᱚᱲᱟᱜ ᱚᱠᱟᱨᱮ? ᱵᱟᱲᱟᱭ ᱵᱤᱱ ᱠᱤ ᱢᱟᱱᱮ ᱢᱟᱱᱮ ᱵᱟᱲᱟ ᱵᱟᱲᱟᱭᱟᱵᱮᱱ ᱟᱵᱮᱱ᱾
ᱚᱱᱟ ᱫᱚ ᱦᱟᱸᱜ ᱟᱹᱞᱤᱧ ᱡᱚᱛᱚᱴᱟ ᱞᱤᱧ ᱫᱤᱥᱟᱹᱭᱮᱫᱼᱟ ᱥᱮ ᱵᱳᱭ ᱠᱚᱨᱮ ᱞᱤᱧ ᱯᱟᱲᱦᱟᱣ ᱟᱠᱟᱫᱟ ᱦᱟᱸᱜ᱾
ᱦᱳᱭ - ᱦᱳᱭ
ᱵᱟᱝ ᱫᱚ ᱦᱟᱸᱜ᱾ ᱟᱸ ᱵᱟᱹᱞᱤᱧ ᱫᱤᱥᱟᱹ ᱫᱟᱲᱮᱭᱟᱜ ᱠᱟᱱᱟ ᱱᱤᱭᱟᱹ ᱚᱠᱛᱚ ᱫᱚ ᱦᱟᱸᱜ᱾
ᱟᱪᱪᱷᱟ ᱜᱚᱝᱠᱮ ᱟᱹᱞᱤᱧ ᱞᱤᱧ ᱞᱟᱹᱭ ᱟᱵᱮᱱ ᱠᱟᱱᱟ ᱛᱟᱦᱚᱞᱮ᱾
ᱦᱳᱭ-ᱦᱳᱭ
ᱱᱚᱣᱟ ᱡᱟᱦᱟᱸ ᱵᱳᱞᱯᱩᱨ ᱥᱮ ᱠᱳᱞᱠᱟᱛᱟ ᱠᱚ ᱞᱟᱹᱭ ᱥᱟᱱᱛᱤᱱᱤᱠᱮᱛᱚᱱ ᱚᱱᱟ ᱡᱟᱦᱟᱸ ᱡᱚᱲᱟ ᱥᱟ ᱠᱩ ᱟᱹᱛᱳ ᱨᱮ᱾
ᱦᱳᱭ ᱦᱳᱭ ᱦᱳᱭ
ᱦᱳᱭ ᱜᱚᱢᱠᱮ ᱩᱱᱤ ᱫᱚ ᱚᱱᱟ ᱟᱹᱛᱩ ᱨᱮᱜᱮ ᱢᱟᱱᱮ ᱡᱚᱱᱚᱢ ᱫᱚ ᱛᱟᱭ ᱥᱮ ᱟᱹᱛᱩ ᱚᱲᱟᱜ ᱫᱤᱥᱚᱢ ᱫᱚ ᱦᱳᱭ ᱦᱳᱭ᱾ ᱦᱳᱭ ᱦᱳᱭ
ᱟᱪᱪᱷᱟ ᱟᱪᱪᱷᱟ ᱟᱫᱚ ᱚᱱᱟ ᱢᱟ ᱱᱟᱯᱟᱭ ᱠᱟᱛᱷᱟ ᱠᱟᱱᱟ ᱟᱫᱚ ᱮᱱᱠᱷᱟᱱ ᱟᱵᱚ ᱦᱚᱸ ᱚᱱᱠᱟ ᱞᱮᱠᱟᱛᱮ ᱡᱩᱫᱤ ᱟᱵᱤᱱ ᱵᱤᱱ ᱮᱸ ᱧᱮᱞᱟ ᱱᱚᱜᱼᱚ ᱱᱚᱸ ᱟᱹᱞᱤᱧ ᱦᱟᱸᱜ ᱞᱤᱧ ᱫᱤᱥᱟᱹ ᱜᱚᱫ ᱠᱮᱫᱟ᱾ ᱛᱟᱦᱚᱞᱮ ᱱᱚᱜᱼᱚ ᱱᱟ ᱟᱵᱚ ᱡᱟᱦᱟᱸ ᱚᱞ ᱪᱤᱠᱤ ᱥᱮ ᱱᱚᱜᱼᱚᱭ ᱥᱟᱱᱛᱟᱲ ᱯᱟᱹᱨᱥᱤ ᱛᱮᱵᱚᱱ ᱨᱚᱲ ᱠᱟᱱ ᱫᱚ ᱱᱚᱜᱼᱚ ᱱᱚᱣᱟ ᱫᱚ ᱚᱠᱟ ᱞᱮᱠᱟ ᱠᱟᱛᱮᱜ ᱯᱳᱭᱞᱳ ᱥᱤᱨᱡᱟᱹᱣ ᱞᱮᱱᱟ ᱥᱮ ᱚᱞ ᱪᱤᱠᱤ ᱫᱚ ᱚᱠᱚᱭᱮ ᱛᱮᱭᱟᱨ ᱞᱮᱫᱟ ᱾ ᱟᱨ ᱱᱚᱣᱟ ᱠᱟᱹᱴᱤᱡ ᱤᱫᱤ ᱠᱟᱛᱮᱜ ᱡᱩᱫᱤ ᱵᱮᱱ ᱵᱟᱲᱟᱭ ᱠᱷᱟᱱ ᱫᱚ
ᱟᱹᱞᱤᱧ ᱫᱚ ᱱᱚᱣᱟ ᱱᱚᱣᱟ ᱜᱮ ᱞᱤᱧ ᱵᱟᱲᱟᱭᱟ ᱢᱟᱱᱮ ᱚᱞᱪᱤᱠᱤ ᱛᱮᱫᱚ ᱟᱹᱞᱤᱧ ᱫᱚ ᱢᱟᱱᱮ ᱵᱟᱹᱞᱤᱧ ᱯᱟᱲᱦᱟᱣ ᱠᱟᱱᱟ ᱛᱚ ᱦᱳᱭ ᱥᱮ ᱢᱟᱱᱮ ᱨᱚᱲ ᱠᱚᱫᱚ ᱤᱱᱠᱟᱹ ᱞᱤᱧ ᱵᱟᱲᱟᱭᱟ ᱥᱮ ᱯᱟᱲᱦᱟᱜ ᱦᱚᱸᱞᱤᱧ ᱵᱟᱲᱟᱭᱟ ᱢᱮᱱ ᱠᱷᱟᱱ ᱢᱟᱱᱮ ᱩᱱ ᱫᱚ ᱩᱱᱟᱹᱜ ᱴᱟᱜ ᱫᱚ ᱵᱟᱹᱞᱤᱧ ᱯᱟᱲᱦᱟᱣ ᱠᱟᱱᱟ ᱚᱠᱚᱭ ᱮ ᱥᱤᱨᱡᱟᱹᱣ ᱟᱠᱟᱜ-ᱟ ᱥᱮ ᱪᱮᱫ ᱞᱮᱠᱟ ᱟᱹᱞᱤᱧ ᱫᱚ ᱱᱚᱣᱟ ᱞᱤᱧ ᱵᱟᱲᱟᱭᱟ ᱡᱮ ᱟᱵᱚ ᱡᱟᱦᱟᱸ ᱱᱚᱣᱟ ᱥᱟᱱᱛᱟᱲᱤ ᱯᱟᱹᱨᱥᱤ ᱡᱟᱦᱟᱸ ᱱᱚᱣᱟ ᱚᱞ ᱠᱚ ᱦᱮᱸ ᱥᱮ ᱚᱱᱟ ᱠᱚᱫᱚ ᱠᱚᱵᱤ ᱜᱩᱨᱩ ᱯᱚᱸᱱᱰᱤᱛ ᱨᱚᱸᱜᱷᱩᱱᱟᱛᱷ ᱢᱩᱨᱢᱩ ᱩᱱᱤ ᱜᱮ ᱛᱮᱭᱟᱨ ᱟᱠᱟᱜᱼᱟᱭ ᱟᱨ ᱡᱟᱦᱟᱸ ᱢᱟᱱᱮ ᱡᱟᱦᱟᱸ ᱱᱚᱣᱟ ᱨᱚᱲ ᱪᱮᱫ ᱦᱮᱸ, ᱨᱚᱲ ᱪᱮᱫ ᱫᱚᱻ ᱟᱹᱞᱤᱧ ᱫᱚ ᱞᱤᱧ ᱢᱚᱱᱮᱭᱟ ᱥᱟᱹᱫᱷᱩ ᱨᱟᱢᱪᱟᱸᱫᱽ ᱪᱮᱫ ᱛᱟᱭ ᱴᱟᱭᱴᱮᱹᱞ ᱠᱚ ᱚᱱᱟ ᱫᱚ ᱵᱟᱞᱤᱧ ᱫᱤᱥᱟᱹᱭ ᱫᱤᱥᱟᱹᱭ ᱫᱟ ᱟᱫᱚ ᱟᱨ
ᱦᱳᱭ ᱥᱟᱹᱫᱷᱩ ᱨᱟᱢᱪᱟᱸᱫᱽ, ᱦᱳᱭ ᱥᱟᱹᱫᱷᱩ ᱨᱟᱢᱪᱟᱸᱫᱽ ᱢᱩᱨᱢᱩ ᱦᱟᱸᱜ᱾
ᱟᱪᱪᱷᱟ ᱜᱚᱝᱠᱮ ᱢᱟᱱᱮ, ᱢᱟᱱᱮ ᱨᱚᱲ ᱫᱚ ᱢᱟᱱᱮ ᱥᱟᱹᱫᱷᱩ ᱨᱟᱢᱪᱟᱸᱫᱽ ᱢᱩᱨᱢᱩ ᱜᱚᱝᱠᱮ ᱩᱱᱤᱻ ᱢᱟᱱᱮ ᱢᱤᱫ ᱛᱮᱭᱟᱨ ᱠᱟᱜ-ᱟᱭ ᱟᱨ ᱢᱟᱱᱮ ᱥᱟᱱᱛᱟᱲᱤ ᱯᱟᱹᱨᱥᱤ ᱫᱚ ᱡᱟᱦᱟᱸ ᱦᱳᱭ ᱥᱮ ᱢᱟᱱᱮ ᱚᱱᱟ ᱫᱚ ᱢᱟᱱᱮ ᱠᱚᱵᱤ ᱜᱩᱨᱩ, ᱢᱟᱱᱮ ᱯᱚᱱᱰᱤᱛ ᱨᱚᱜᱷᱩᱱᱟᱛᱷ ᱢᱩᱨᱢᱩ ᱦᱳᱭ ᱵᱟᱝ?
ᱦᱳᱭ ᱦᱳᱭ ᱟᱫᱚ ᱦᱟᱸᱜ ᱟᱸᱻ ᱱᱚᱝᱠᱟ ᱞᱮᱠᱟᱛᱮ ᱟᱵᱚ ᱫᱚ ᱦᱟᱸᱜ ᱚᱞ ᱜᱩᱨᱩ ᱞᱮᱠᱟ ᱛᱮᱫᱚ ᱮᱸᱻ ᱯᱚᱱᱰᱤᱛ ᱨᱚᱜᱷᱩᱱᱟᱛᱷ ᱢᱩᱨᱢᱩ ᱵᱚᱱ ᱵᱟᱲᱟᱭ ᱧᱟᱢᱮ ᱠᱟᱱᱟ ᱦᱟᱸᱜ᱾ ᱟᱨ ᱠᱚᱵᱤ ᱜᱩᱨᱩ ᱞᱮᱠᱟ ᱛᱮᱫᱚ ᱦᱟᱸᱜ ᱟᱸ ᱥᱟᱹᱫᱷᱩ ᱨᱟᱢᱪᱟᱸᱫᱽ ᱢᱩᱨᱢᱩ ᱵᱚᱱ ᱵᱟᱲᱟᱭ ᱧᱟᱢᱮ ᱠᱟᱱᱟ᱾ ᱟᱫᱚ ᱦᱟᱸᱜ ᱦᱮᱸ ᱱᱚᱜ-ᱚᱭ ᱵᱮᱱ ᱞᱟᱹᱭ ᱠᱮᱫᱟ ᱦᱟᱸᱜ ᱚᱞᱪᱤᱠᱤ ᱫᱚ ᱦᱟᱸᱜ ᱯᱚᱱᱰᱤᱛ ᱨᱚᱜᱷᱩᱱᱟᱛᱷ ᱢᱩᱨᱢᱩᱭ ᱮᱸ, ᱛᱮᱭᱟᱨ ᱟᱠᱟᱫᱟ᱾ ᱟᱫᱚ ᱦᱟᱸᱜ ᱟᱹᱞᱤᱧ ᱱᱚᱸᱰᱮᱱᱟᱜ ᱩᱱᱤᱭᱟᱜ ᱮᱱᱮᱢ ᱚᱠᱟ ᱞᱮᱠᱟ ᱢᱮᱱᱟᱜ ᱛᱟᱭᱟ ᱚᱱᱟ ᱠᱟ ᱠᱟᱹᱴᱤᱡ ᱦᱟᱸᱜ ᱞᱤᱧ ᱞᱟᱹᱭ ᱥᱚᱫᱚᱨ ᱮᱫᱟ, ᱢᱟ ᱛᱟᱦᱞᱮ
ᱟᱫᱚ ᱞᱤᱧ ᱞᱟᱹᱭᱮᱜ-ᱟ ᱱᱚᱣᱟ ᱚᱠᱛᱚ ᱢᱟ ᱟᱹᱰᱤ ᱜᱮ ᱠᱚᱢ ᱜᱮ ᱜᱚᱝᱠᱮ᱾ ᱟᱫᱚ ᱱᱤᱭᱟᱹ ᱯᱚᱨᱮ ᱱᱟᱜ ᱚᱠᱛᱚ ᱨᱮᱵᱤᱱ ᱞᱟᱹᱭ ᱞᱮᱠᱷᱟᱱ ᱜᱮ ‌ᱱᱟᱯᱟᱭ ᱠᱚᱜ-ᱟ᱾
ᱟᱪᱪᱷᱟ ᱪᱷᱟ ᱪᱷᱟ ᱪᱷᱟ, ᱦᱳᱭ ᱦᱳᱭ᱾
ᱟᱨ ᱵᱟᱠᱷᱟᱱ ᱜᱚᱝᱠᱮ ᱢᱟ ᱞᱟᱹᱭ ᱵᱤᱱ ᱢᱟ, ᱢᱟ ᱟᱫᱚ ᱛᱤᱱᱟᱹᱜ ᱴᱟ ᱛᱤᱱᱟᱹᱜ ᱴᱟ ᱞᱟᱹᱭᱚᱜ-ᱟ ᱩᱱᱫᱚ ᱟᱨᱚ ᱦᱟᱸᱜ ᱢᱟ ᱯᱚᱨᱮᱨᱟᱜ ᱨᱮᱵᱚᱱ, ᱯᱚᱨᱮᱨᱟᱜ ᱨᱮ ᱞᱟᱝ ᱦᱟᱸᱜ ᱞᱟᱝ ᱜᱟᱞ ᱢᱟᱨᱟᱣᱟ, ᱚᱥᱤᱵᱤᱫᱷᱟ ᱫᱚ ᱵᱟᱹᱱᱩᱜ ᱟᱠᱟᱜ-ᱟ ᱢᱟ᱾
ᱦᱳᱭ ᱦᱳᱭ, ᱟᱫᱚ ᱦᱟᱸᱜ ᱱᱚᱜ-ᱚᱭ ᱡᱮ ᱯᱚᱱᱰᱤᱛ ᱨᱚᱜᱷᱩᱱᱟᱛᱷ ᱢᱩᱨᱢᱩ ᱮᱸᱜ, ᱩᱱᱤ ᱦᱟᱸᱜ ᱩᱱᱤ ᱦᱚᱸ ᱚᱱᱠᱟ ᱜᱮ ᱮᱸᱻ ᱡᱟᱱᱟᱢ ᱫᱚ ᱦᱟᱸᱜ ᱚ-ᱚᱠᱟ ᱨᱮ ᱡᱟᱱᱟᱢ ᱞᱮᱱᱟ ᱵᱟᱹᱧ ᱫᱤᱥᱟᱹ ᱫᱤᱥᱟᱹᱭᱫᱟ ᱴᱷᱤᱠ ᱵᱟᱹᱞᱤᱧ ᱫᱤᱥᱟᱹᱭᱫᱟ, ᱟᱫᱚ ᱦᱟᱸᱜ ᱮᱸ ᱚᱱᱠᱟ ᱜᱮ ᱩᱱᱤ ᱦᱟᱸᱜ ᱥᱟᱱᱛᱟᱲ ᱠᱚᱛᱟ
ᱫᱟᱲᱮᱭᱟᱜ-ᱟ, ᱟᱹᱞᱤᱧ ᱫᱚ ᱱᱚᱣᱟ ᱦᱟᱸᱜ ᱞᱤᱧ ᱫᱤᱥᱟᱹᱭᱮᱜ-ᱟ ᱡᱮ ᱩᱲᱤᱥᱥᱟ ᱯᱚᱱᱚᱛ ᱨᱮ ᱡᱟᱱᱟᱢ ᱛᱟᱭ ᱫᱚ ᱜᱚᱝᱠᱮ᱾
ᱦᱳᱭ ᱩᱲᱤᱥᱥᱟ ᱯᱚᱱᱚᱛ ᱨᱮ ᱠᱤᱱᱛᱩ ᱟᱹᱛᱩ ᱧᱩᱛᱩᱢ ᱫᱚ ᱦᱟᱸᱜ ᱪᱮᱫ ᱛᱟᱦᱮᱸ ᱠᱟᱱᱟ ᱚᱱᱟ ᱫᱚ ᱵᱟᱹᱞᱤᱧ ᱫᱤᱥᱟᱹᱭᱮᱜ-ᱟ᱾
ᱦᱳᱭ ᱚᱱᱟ ᱜᱮ ᱜᱚᱝᱠᱮ ᱟᱹᱞᱤᱧ ᱦᱚᱸ ᱵᱟᱹᱞᱤᱧ ᱫᱤᱥᱟᱹ ᱧᱟᱢᱮᱜ-ᱟ᱾
ᱦᱮᱸ ᱟᱫᱚ ᱛᱟᱦᱞᱮ ᱩᱱᱤ ᱫᱚ ᱦᱟᱸᱜ ᱚᱝᱠᱟᱜᱮ ᱡᱚᱠᱷᱚᱱ ᱥᱟᱱᱛᱟᱲ ᱠᱚ ᱛᱟᱞᱟᱨᱮ ᱧᱮᱞ ᱠᱮᱜ-ᱟᱭ ᱦᱟᱸᱜ ᱟᱸ, ᱚᱞᱪᱤᱠᱤ ᱛᱮ ᱵᱟᱠᱚ ᱚᱞᱚᱜ ᱯᱟᱲᱦᱟᱣ ᱠᱟᱱᱟ ᱥᱮ ᱚᱞᱪᱤᱠᱤ ᱛᱮᱦᱚᱸ ᱤᱛᱩᱱ ᱟᱥᱲᱟ ᱵᱟᱹᱱᱩᱜ ᱠᱟᱫᱟ᱾ ᱟᱫᱚ ᱛᱟᱦᱞᱮ ᱩᱱᱤ ᱫᱚ ᱟᱹᱰᱤ ᱜᱟᱱ ᱜᱩᱱᱤ ᱵᱷᱟᱹᱵᱤ ᱠᱟᱛᱮᱫ ᱦᱟᱸᱜ ᱟᱸᱭ ᱪᱤᱱᱛᱟᱹ ᱵᱷᱟᱵᱱᱟ ᱠᱮᱜ-ᱟᱭ ᱡᱮ ᱛᱟᱦᱞᱮ ᱢᱤᱫᱴᱤᱱ ᱚᱞᱪᱤᱠᱤ ᱚᱠᱠᱷᱚᱨ ᱛᱮᱭᱟᱨ ᱦᱩᱭᱩᱜ-ᱟ ᱢᱮᱱᱛᱮ᱾ ᱢᱮᱱᱠᱷᱟᱱ ᱟᱵᱚ ᱨᱮᱱ ᱱᱩᱠᱩ ᱡᱟᱦᱟ ᱛᱤᱱᱟᱹᱜ ᱥᱟᱱᱛᱟᱲ ᱠᱷᱮᱨᱣᱟᱞ ᱦᱚᱯᱚᱱ ᱠᱚ ᱢᱮᱱᱟᱜ ᱟᱠᱟᱫ ᱠᱚᱣᱟ ᱱᱩᱠᱩ ᱠᱚ ᱮᱸ, ᱚᱞ ᱯᱟᱲᱦᱟᱣ ᱠᱚ ᱪᱮᱫ ᱫᱟᱲᱮᱭᱟᱜ-ᱟ᱾ ᱟᱫᱚ ᱚᱱᱠᱟ ᱞᱮᱠᱟ ᱛᱮ ᱩᱱᱤ ᱫᱚ ᱦᱟᱸᱜ ᱮᱸ, ᱩᱱᱤᱥ ᱴᱥᱚ ᱯᱚᱸᱪᱤᱥ ᱥᱮᱨᱢᱟ ᱨᱮ
ᱦᱳᱭ᱾
ᱱᱚᱣᱟ ᱚᱞᱪᱤᱠᱤ ᱚᱠᱠᱷᱚᱨᱮ ᱛᱮᱭᱟᱨ ᱠᱮᱫᱟ᱾
ᱦᱳᱭ ᱜᱚᱝ
ᱟᱨ ᱛᱮᱭᱟᱨ ᱠᱮᱫᱟᱭ᱾ ᱟᱨ ᱛᱟᱦᱞᱮ ᱚᱱᱟ ᱚᱠᱠᱷᱚᱨ ᱫᱚ ᱦᱟᱸᱜ ᱯᱚᱸᱭᱛᱨᱤᱥ ᱜᱚᱴᱟᱝ ᱛᱟᱦᱮᱸ ᱠᱟᱱᱟ᱾
ᱦᱳᱭ ᱦᱳᱭ ᱜᱚᱝᱠᱮ᱾
ᱦᱚᱭ, ᱛᱟᱨᱯᱚᱨ ᱟᱫᱚ ᱚᱱᱠᱟ ᱠᱟᱛᱮᱫ ᱮᱸ